ᱨᱚᱲᱟ ᱦᱮᱸ ᱨᱚᱲ ᱟᱡᱚᱢᱚᱜ ᱠᱟᱱᱟ ᱢᱚᱡ ᱛᱮ ᱤᱧᱟᱹᱜ ᱨᱚᱲ ᱟᱡᱚᱢᱚᱜ ᱠᱟᱱᱟ ᱢᱚᱡ ᱛᱮ
ᱦᱮᱸ ᱱᱤᱛᱚᱜ ᱫᱚ ᱢᱚᱸᱡᱽ ᱛᱮ ᱟᱸᱡᱚᱢᱚᱜ ᱠᱟᱱᱟ᱾
ᱚ ᱵᱷᱟᱜᱮ ᱜᱮ ᱮᱭᱟᱭ ᱮᱭᱟᱭᱴᱤ ᱮᱭᱟᱭ ᱦᱩᱭ ᱠᱟᱱ ᱛᱟᱢᱟ ᱮᱭᱟᱭ ᱜᱚᱴᱟᱝ ᱥᱮ ᱛᱤᱱᱟᱹᱜ
ᱚᱻᱦᱮᱸ
ᱚ ᱦᱳᱭ ᱛᱟᱦᱞᱮ ᱫᱚ ᱦᱟᱸᱜ ᱥᱮᱛᱟᱜ ᱵᱮᱲᱟ ᱫᱚ ᱱᱟᱥᱛᱟ ᱠᱚᱫᱚ ᱦᱟᱸᱜ ᱪᱮᱫ ᱠᱚᱯᱮ ᱪᱮᱫ ᱪᱚ ᱤᱥᱤᱱ ᱜᱮᱭᱟ ᱦᱟᱸᱜ
ᱟᱻᱡᱟᱦᱟᱸ ᱞᱮᱠᱟ ᱟᱨᱠᱤ ᱢᱟᱱᱮ ᱚᱠᱟ ᱫᱤᱱᱟᱹᱢ ᱫᱤᱱ ᱢᱤᱫ ᱨᱚᱠᱚᱢ ᱫᱚ ᱵᱟᱝ ᱵᱮᱱᱟᱣ ᱦᱳᱭᱳᱜ ᱜᱮᱭᱟ ᱚᱠᱟ ᱦᱤᱞᱳᱜ ᱚᱠᱟ ᱞᱮᱠᱟ ᱟᱨᱠᱤ ᱪᱮᱫ ᱚᱠᱟ ᱦᱤᱞᱳᱜ ᱫᱚ ᱠᱷᱟᱹᱡᱟᱹᱲᱤ ᱡᱚᱢ ᱦᱩᱭᱱᱟ ᱚᱠᱟ ᱦᱤᱞᱳᱜ ᱫᱚ ᱟᱞᱮᱫᱚ ᱟᱹᱰᱤ ᱫᱤᱱ ᱯᱚᱨ ᱟᱫᱚ ᱫᱚ ᱥᱮᱛᱟᱜ ᱦᱚᱸ ᱨᱩᱴᱤᱞᱮ ᱵᱮᱱᱟᱣ ᱜᱮᱭᱟ ᱟᱨ ᱟᱫᱚᱢ ᱥᱚᱢᱚᱭ ᱫᱚ ᱜᱷᱩᱜᱽᱱᱤ ᱞᱩᱪᱤ ᱚᱱᱟ ᱠᱚᱦᱚᱸ ᱵᱮᱱᱟᱣ ᱦᱩᱭᱩᱜ ᱜᱮᱭᱟ᱾
ᱦ ᱦᱚᱸ
ᱟᱨ ᱛᱟ ᱚᱱᱟ ᱥᱟᱶ ᱥᱟᱶᱛᱮ ᱪᱟ ᱢᱟ ᱛᱟᱦᱮᱱ ᱜᱮᱭᱟ᱾
ᱦᱳᱭ ᱛᱟᱦᱞᱮ ᱫᱤᱱᱟᱹᱢ ᱫᱤᱱ ᱫᱚ ᱡᱟᱦᱟᱸ ᱞᱟᱹᱭ ᱜᱟᱱᱚᱜᱼᱟ ᱛᱟᱦᱞᱮ ᱪᱮᱫ ᱫᱤᱱᱟᱹᱢ ᱫᱤᱱ ᱞᱮᱠᱟᱱᱟᱜ ᱫᱚ ᱪᱟ ᱜᱮ ᱦᱩᱭᱩᱜ ᱛᱟᱯᱮᱭᱟ ᱥᱮᱛᱟᱜ ᱨᱮ ᱥᱮ ᱦᱟᱸᱜ ᱠᱷᱟᱹᱡᱟᱹᱲᱤ ᱜᱮ ᱡᱚᱢ ᱦᱩᱭᱩᱜᱼᱟ ᱥᱮᱛᱟᱨ ᱨᱮ ᱚᱠᱟ ᱞᱮᱠᱟᱱᱟᱜ ᱡᱤᱱᱤᱥ ᱡᱟᱸᱦᱟ ᱫᱚ ᱥᱮᱛᱟᱜ ᱨᱮ ᱟᱹᱰᱤ ᱟᱸᱴ ᱜᱮᱯᱮ ᱡᱚᱢ ᱜᱮᱭᱟ᱾
ᱡᱟᱦᱟᱸ ᱫᱚ ᱟᱞᱮ ᱫᱚ ᱟᱹᱰᱤ ᱡᱟᱹᱥᱛᱤ ᱞᱮ ᱡᱚᱢᱟ ᱚᱱᱟ ᱫᱚ ᱦᱩᱭᱩᱜ ᱠᱟᱱᱟ ᱪᱟ ᱫᱚ ᱫᱤᱱᱟᱹᱢ ᱫᱤᱱ ᱛᱟᱦᱮᱱ ᱜᱮᱭᱟ ᱥᱮᱛᱟᱜ ᱨᱮ ᱟᱨ ᱟᱨ ᱤᱭᱟᱹ ᱠᱷᱟᱹᱡᱲᱤ ᱟᱨ ᱚᱱᱟ ᱥᱟᱶᱛᱮ ᱡᱟᱦᱟᱸᱱᱟᱜ ᱢᱤᱫᱴᱟᱝ ᱡᱚᱢᱟᱜ ᱞᱮ ᱵᱮᱱᱟᱣ ᱜᱮᱭᱟ ᱢᱟᱱᱮ ᱡᱟᱛᱮ ᱠᱷᱟᱹᱡᱟᱹᱲᱤ ᱥᱟᱶ ᱡᱚᱢ ᱜᱟᱱᱚᱜ ᱞᱮᱠᱟᱱᱟᱜ
ᱦᱳᱭ ᱦᱳᱭ ᱦᱳᱭ ᱦᱳᱭ
ᱦᱩ ᱚᱱᱠᱟᱱᱟᱜ ᱞᱮ ᱵᱮᱱᱟᱣ ᱜᱮᱭᱟ ᱚᱱᱟ ᱫᱚ ᱡᱟᱹᱥᱛᱤ ᱜᱮ ᱡᱚᱢ ᱦᱩᱭᱩᱜ ᱜᱮᱭᱟ ᱟᱫᱚ ᱪᱟ ᱫᱚ ᱡᱷᱚᱛᱚ ᱦᱚᱲ ᱫᱚ ᱵᱟᱝᱞᱮ ᱧᱩᱭ ᱜᱮᱭᱟ ᱡᱟᱦᱟᱸᱭ ᱧᱩᱭᱟᱭ ᱩᱱᱤ ᱧᱩᱭᱟᱭ ᱟᱨ ᱵᱟᱝ ᱧᱩ ᱦᱚᱲ ᱫᱚ ᱵᱟᱝᱞᱮ ᱧᱩᱭ ᱜᱮᱭᱟ᱾
ᱦᱳᱭ ᱦᱳᱭ
ᱟᱯᱮ ᱫᱚ
ᱟᱨ ᱡᱮᱢᱚᱱ ᱟᱞᱮ ᱫᱚ ᱦᱟᱸᱜ ᱫᱤᱱᱟᱹᱢ ᱫᱤᱱ ᱜᱮ ᱦᱟᱸᱜ ᱥᱮᱛᱟᱜ ᱨᱮ ᱪᱟ ᱛᱟᱦᱮᱱᱟ ᱡᱮᱢᱚᱱ ᱪᱟ ᱥᱟᱶᱛᱮ ᱫᱚ ᱦᱟᱸᱜ ᱪᱟᱸ ᱫᱚ ᱢᱟᱱᱮ ᱫᱤᱱᱟᱹᱢ ᱫᱤᱱ ᱫᱚ ᱞᱟᱹᱭ ᱜᱟᱱᱚᱜ-ᱟ ᱢᱟᱱᱮ ᱥᱮᱛᱟᱜ ᱫᱚ ᱦᱟᱸᱜ ᱯᱨᱚᱛᱤ ᱫᱤᱱ ᱜᱮ ᱛᱟᱦᱮᱱ ᱠᱟᱱᱟ ᱪᱟ ᱫᱚ ᱟᱨ ᱥᱟᱶᱛᱮ ᱡᱮᱢᱚᱱ ᱠᱷᱟᱹᱡᱟᱹᱲᱤ ᱛᱟᱡᱮᱱ ᱠᱟᱱᱟ ᱟᱨ ᱥᱟᱣᱛᱮ ᱠᱩ ᱛᱟᱦᱮᱱᱟ ᱚᱱᱟ ᱥᱟᱞᱟᱜ ᱯᱤᱴᱷᱟᱹ ᱛᱟᱦᱮᱱᱟ᱾ ᱚᱱᱮ ᱚᱱᱠᱟᱱᱟᱜ ᱜᱮ ᱛᱟᱦᱮᱱᱟ ᱟᱨ ᱡᱮᱢᱚᱱ ᱵᱮᱥᱤᱨ ᱵᱷᱟᱜᱽ ᱫᱚ ᱦᱟᱸᱜ ᱧᱮᱞᱚᱜᱼᱟ᱾ ᱢᱟᱱᱮ ᱪᱟ ᱥᱟᱸᱶ ᱫᱚ ᱦᱟᱸᱜ ᱵᱤᱥᱠᱩᱴ ᱜᱮ ᱡᱚᱢᱚᱜ ᱟᱞᱮ ᱥᱮᱫ ᱟᱞᱮ ᱚᱲᱟᱜ ᱨᱮ ᱫᱚ ᱚᱱᱮ ᱚᱝᱠᱟ᱾ ᱵᱮᱥᱤᱨ ᱵᱷᱟᱜᱽ ᱫᱚ ᱦᱮᱸᱻ ᱠᱷᱟᱹᱡᱟᱹᱲᱤ ᱠᱚᱫᱚ ᱩᱱᱟᱹᱜ ᱟᱸᱴ ᱵᱟᱝᱠᱚ ᱡᱚᱢ ᱜᱮᱭᱟ ᱥᱮᱛᱟᱜ ᱵᱮᱲᱟ ᱫᱚ ᱯᱤᱴᱷᱟᱹ ᱛᱟᱦᱮᱱ ᱯᱤᱴᱷᱟᱹ ᱦᱟᱸᱜ ᱠᱚ ᱠᱷᱟᱹᱡᱟᱹᱲᱤ ᱢᱟᱱᱮ ᱵᱤᱥᱠᱩᱴ ᱵᱟᱝ ᱦᱩᱭᱩᱜ ᱠᱟᱱ ᱠᱷᱟᱱ ᱯᱤᱴᱷᱟᱹ ᱠᱚ ᱠᱩᱥᱤᱭᱟᱜ ᱜᱮᱭᱟ ᱛᱚ ᱯᱤᱴᱷᱟᱹ ᱠᱚ ᱡᱚᱢ ᱜᱮᱭᱟ ᱚᱱᱮ ᱚᱝᱠᱟ
ᱚ ᱞᱟᱹᱭ ᱫᱟ ᱡᱮ ᱤᱭᱟᱹ ᱟᱫᱚᱢ ᱥᱚᱢᱚᱭ ᱟᱢ ᱴᱷᱮᱡ ᱚᱱᱮ ᱯᱷᱳᱱ ᱡᱚᱠᱷᱚᱱ ᱥᱟᱣᱩᱱ ᱴᱟᱜ ᱮᱢ ᱡᱟᱹᱥᱛᱤ ᱠᱟᱜᱼᱟ ᱚᱱᱮ ᱚᱱᱠᱟ ᱟᱫᱚᱢ ᱥᱚᱢᱚᱭ ᱟᱸᱡᱚᱢᱚᱜ ᱠᱟᱱᱟ᱾ ᱟᱫᱚ ᱚᱱᱟ ᱠᱟᱹᱴᱤᱡ ᱦᱟᱸᱜ ᱮᱢ ᱤᱭᱟᱹᱭᱟ ᱢᱤᱫ ᱜᱷᱟᱹᱲᱤ ᱞᱟᱦᱟ ᱟᱸᱡᱚᱢᱚᱜ ᱠᱟᱱ ᱛᱟᱦᱮᱱᱟ ᱟᱫᱚ ᱱᱤᱛᱚᱜ ᱫᱚ ᱚᱱᱠᱟ ᱫᱚ ᱦᱟᱸᱜ ᱵᱟᱝ ᱟᱸᱡᱚᱢᱚᱜ ᱠᱟᱱᱟ᱾
ᱚ ᱦᱩᱸ ᱦᱩᱸ ᱛᱟᱦᱞᱮ ᱪᱟ ᱧᱩ ᱠᱟᱛᱮ ᱟᱢ ᱢᱚᱸᱡᱮᱢ ᱵᱩᱡᱷᱟᱹᱣᱟ ᱥᱮ ᱵᱟᱢ ᱵᱩᱡ ᱜᱮᱭᱟ᱾
ᱤᱧ ᱫᱚ ᱦᱩᱭᱩᱜ ᱠᱟᱱᱟ ᱪᱟ ᱫᱚ ᱵᱟᱹᱧ ᱠᱩᱥᱤᱭᱟᱜ ᱜᱮᱭᱟ ᱵᱚᱞᱛᱮ ᱜᱮᱞᱮ ᱢᱟᱱᱮ ᱮᱠᱫᱚᱢ ᱜᱮ ᱵᱟᱹᱧ ᱠᱩᱥᱤᱭᱟᱜᱼᱟ ᱚᱱᱟ ᱫᱚ ᱵᱟᱹᱧ ᱞᱟᱹᱭᱟ ᱢᱟᱱᱮ ᱢᱟᱱᱮ ᱟᱨ ᱜᱮ ᱵᱟᱹᱧ ᱠᱩᱥᱤᱭᱟᱜ ᱜᱮᱭᱟ ᱢᱟᱱᱮ ᱪᱟ ᱵᱟᱫ ᱫᱤᱭᱮ ᱡᱚᱛᱚᱴᱟᱧ ᱫᱟᱲᱮᱭᱟᱜᱼᱟ᱾ ᱡᱟᱦᱟᱸ ᱫᱚ ᱟᱵᱚ ᱦᱚᱲᱢᱚ ᱨᱮ ᱞᱟᱹᱠᱛᱤ ᱢᱟᱱᱮ ᱢᱚᱸᱡᱽ ᱠᱟᱹᱢᱤᱭ ᱮᱢᱟ ᱚᱱᱠᱟᱱᱟᱜ ᱡᱚᱢ ᱜᱮ ᱪᱮᱥᱴᱟ ᱵᱟᱲᱟᱭ ᱦᱩᱭᱩᱜ ᱜᱮᱭᱟ ᱚᱱᱟᱛᱮ ᱪᱟ ᱫᱚ ᱢᱟᱱᱮ ᱡᱚᱛᱚᱴᱟᱧ ᱫᱟᱲᱮᱭᱟᱜ-ᱟ ᱵᱟᱹᱧ ᱧᱩᱭ ᱜᱮᱭᱟ
ᱴᱷᱤᱠ ᱴᱷᱤᱠ
ᱟᱰᱤᱢ ᱢᱟᱱᱮ ᱟᱹᱰᱤ ᱢᱟᱡᱷᱮ ᱢᱟᱡᱷᱮ ᱜᱮ ᱧᱩᱭ ᱦᱩᱭᱩᱜ ᱜᱮᱭᱟ ᱛᱟᱪᱷᱟᱲᱟ ᱫᱚ ᱵᱟᱝ
ᱦᱳᱭ ᱦᱳᱭ
ᱚᱸ ᱦᱮᱸ ᱟᱢ ᱫᱚ
ᱟᱨ ᱤᱧ ᱫᱚ ᱦᱟᱸᱜ ᱪᱟ ᱫᱚ ᱩᱱᱟᱹᱜ ᱟᱸᱴ ᱫᱚ ᱵᱟᱹᱧ ᱧᱩᱭ ᱜᱮᱭᱟ ᱠᱩᱥᱤ ᱫᱚᱧ ᱠᱩᱥᱤᱭᱟᱜ ᱜᱮᱭᱟ ᱢᱟᱱᱮ ᱦᱟᱸᱜ ᱪᱟ ᱫᱚ ᱚᱱᱮ ᱚᱱᱠᱟ ᱫᱚ ᱵᱟᱹᱧ ᱧᱩᱭ ᱫᱟ ᱡᱟᱦᱟᱸ ᱫᱚ ᱦᱚᱲ ᱫᱚ ᱪᱟ ᱧᱩ ᱠᱟᱛᱮ ᱨᱟᱹᱥᱠᱟᱹ ᱠᱚ ᱵᱩᱡᱷᱟ ᱤᱧ ᱫᱚ ᱦᱟᱸᱜ ᱢᱟᱱᱮ ᱱᱚᱣᱟ ᱠᱷᱟᱹᱛᱤᱨ ᱜᱤᱧ ᱧᱩᱭᱟ ᱪᱟ ᱫᱚ ᱢᱟᱱᱮ ᱪᱟ ᱥᱟᱶᱛᱮ ᱡᱟᱦᱟᱸ ᱵᱤᱥᱠᱩ ᱩᱴ ᱥᱮ ᱠᱷᱟᱹᱡᱟᱹᱲᱤ ᱚᱱᱟ ᱞᱟᱹᱜᱤᱫ ᱡᱚᱢ ᱫᱚᱦ ᱦᱩᱭᱩᱜ ᱫᱚ ᱧᱩᱛ ᱫᱚ ᱦᱩᱭᱩᱜ ᱛᱟᱦᱚ ᱪᱟ ᱫᱚ ᱚᱱᱟ ᱞᱟᱹᱜᱤᱫ ᱜᱮ ᱟᱨ ᱥᱮᱛᱟᱜ ᱯᱟᱭᱟᱨ ᱢᱟᱱᱮ ᱟᱯᱮᱭᱟᱜ ᱡᱩᱫᱤ ᱥᱮᱛᱟᱜ ᱥᱟᱛᱴᱟ ᱠᱚᱛᱮ ᱡᱩᱫᱤ ᱯᱮ ᱱᱟᱥᱟᱜᱼᱟ ᱛᱟᱦᱞᱮ ᱛᱤᱱ ᱠᱚᱨᱮ ᱫᱚ ᱢᱟᱱᱮ ᱡᱚᱢ ᱨᱮᱱᱟᱜ ᱤᱭᱟᱹ ᱦᱩᱭᱩᱜ ᱜᱮᱭᱟ ᱚᱠᱛᱚ ᱢᱟᱱᱮ ᱚᱠᱛᱚ ᱠᱚ ᱪᱮᱫ ᱞᱮᱠᱟ ᱯᱮ ᱤᱭᱟᱹ ᱢᱟᱱᱟᱣ ᱜᱮᱭᱟ ᱢᱟᱱᱮ ᱤᱱᱟᱹ ᱫᱚ ᱩᱱᱟᱹᱜ ᱛᱤᱠᱤᱱ ᱵᱮᱲᱟ ᱢᱟᱡ ᱡᱟᱱ ᱵᱮᱲᱟ ᱟᱨ ᱠᱤᱫᱩᱵ ᱵᱮᱲᱟ ᱡᱟᱦᱟᱸ ᱠᱚᱫᱚ ᱠᱚ ᱞᱟᱹᱭᱟ ᱚᱱᱟ ᱫᱚ ᱪᱮᱫ ᱞᱮᱠᱟ
ᱦᱮᱸ ᱚᱱᱠᱟ ᱫᱚ ᱦᱩᱭᱩᱜ ᱠᱟᱱᱟ ᱟᱞᱮ ᱫᱚ ᱡᱟᱦᱟᱸ ᱥᱮᱛᱟᱜ ᱨᱮ ᱟᱨ ᱥᱮᱛᱟᱜ ᱨᱮᱫᱚ ᱡᱚᱠᱷᱚᱱ ᱡᱮᱢᱚᱱ ᱪᱟ ᱠᱚ ᱱᱟᱥᱛᱟ ᱠᱟᱛᱮᱫ ᱠᱚ ᱧᱩ ᱵᱟᱲᱟᱭ ᱦᱩᱭᱩᱜ ᱜᱮᱭᱟ ᱚᱱᱟᱠᱚ ᱡᱚᱢ ᱵᱟᱲᱟᱭ ᱦᱩᱭᱩᱜ ᱜᱮᱭᱟ᱾ ᱟᱨ ᱮ ᱛᱟᱪᱷᱟᱲᱟ ᱦᱚᱸ ᱤᱱᱟᱹ ᱯᱚᱨᱮ ᱫᱚ ᱡᱚᱠᱷᱚᱱ ᱛᱤᱠᱤᱱ ᱵᱮᱲᱟ ᱦᱩᱭᱩᱜᱼᱟ ᱚᱱᱠᱟ ᱦᱳᱭ ᱮᱜᱟᱨᱚᱴᱟ ᱵᱟᱨᱚᱴᱟ ᱚᱱᱠᱟ ᱠᱚᱛᱮ ᱜᱮ ᱫᱟᱠᱟᱞᱮ ᱤᱥᱤᱱ ᱜᱮᱭᱟ ᱟᱫᱚ ᱩᱱ ᱡᱚᱠᱷᱚᱡ ᱡᱩᱫᱤ ᱮ ᱢᱤᱫ ᱥᱟᱶᱛᱮ ᱡᱚᱢ ᱨᱮᱱᱟᱜ ᱫᱚ ᱡᱟᱦᱟᱱ ᱤᱭᱟᱹ ᱵᱟᱹᱱᱩᱜᱼᱟ ᱟᱞᱮ ᱫᱚ ᱢᱟᱱᱮ ᱡᱟᱦᱟᱸᱭ ᱡᱩᱫᱤ ᱨᱮᱜᱮᱡ ᱠᱟᱭᱟ ᱩᱱᱤ ᱠᱤ ᱟᱨ ᱦᱟᱹᱱᱤ ᱛᱟᱸᱜᱤ ᱠᱟᱭᱟᱭ ᱚᱱᱠᱟ ᱫᱚ ᱵᱟᱝ ᱟᱞᱮ ᱫᱚ ᱢᱟᱱᱮ ᱨᱮᱸᱜᱮᱡ ᱠᱷᱟᱡ ᱜᱮ ᱡᱚᱢᱟᱭ ᱢᱟᱱᱮ ᱟᱫᱚ ᱩᱱ ᱡᱚᱠᱷᱚᱡ ᱜᱮ ᱛᱤᱠᱤᱱ ᱵᱮᱲᱟ ᱡᱚᱢ ᱦᱩᱭᱩᱜ ᱜᱮᱭᱟ᱾ ᱟᱨ ᱛᱟᱨᱟᱥᱤᱧ ᱥᱮᱜ ᱫᱚ ᱮ ᱡᱩᱫᱤ ᱡᱟᱦᱟᱸᱭ ᱡᱟᱦᱟᱸ ᱞᱮᱠᱟᱭ ᱡᱚᱢᱟ ᱟᱨᱠᱤ ᱟᱫᱚᱢ ᱦᱚᱲ ᱫᱚ ᱱᱟᱥᱛᱟ ᱠᱚᱜᱮᱞᱮ ᱡᱚᱢᱟ ᱟᱨ ᱟᱫᱚᱢ ᱦᱚᱲ ᱫᱚ ᱫᱟᱠᱟ ᱠᱚᱦᱚᱸ ᱞᱮ ᱡᱚᱢ ᱜᱮᱭᱟ ᱟᱨ ᱤᱱᱟᱹ ᱠᱟᱛᱮᱜ ᱫᱚ ᱟᱨ ᱟᱭᱩᱵ ᱥᱮᱫ ᱡᱚᱢ ᱦᱩᱭᱩᱜ ᱜᱮᱭᱟ᱾
ᱦᱳᱭ ᱦᱳᱭ
ᱟᱯᱮ ᱫᱚ
ᱟᱞᱮ ᱫᱚ ᱦᱟᱸᱜ ᱡᱟᱦᱟᱸ ᱥᱮᱛᱟᱜ ᱵᱮᱲᱟ ᱨᱮᱱᱟᱜ ᱡᱚᱢ ᱚᱱᱟ ᱫᱚ ᱦᱟᱸᱜ ᱡᱷᱚᱛᱚ ᱦᱚᱲ ᱢᱤᱫ ᱥᱟᱶᱛᱮ ᱦᱟᱸᱜ ᱠᱚ ᱧᱩᱭᱟ᱾ ᱪᱟ ᱠᱚ ᱡᱟᱦᱟᱸ ᱫᱚ ᱱᱟᱥᱛᱟ ᱥᱮ ᱪᱟᱵᱱᱟ ᱟᱨ ᱡᱟᱦᱟᱸ ᱛᱤᱠᱤᱱ ᱵᱮᱲᱟ ᱥᱮᱸᱜᱮᱲ ᱵᱮᱲᱟ ᱚᱱᱟ ᱠᱚᱫᱚ ᱦᱟᱸᱜ ᱢᱟᱱᱮ ᱤᱥᱮᱱ ᱥᱟᱶᱛᱮ ᱠᱷᱚᱱᱟᱜ ᱜᱮ ᱠᱚ ᱡᱚᱢᱟ ᱟᱫᱚ ᱟᱫᱚᱢ ᱦᱚᱲ ᱡᱟᱦᱟᱸᱭ ᱡᱩᱫᱤ ᱤᱭᱟᱹᱜ ᱟᱭ ᱢᱟᱱᱮ ᱫᱮᱨᱤᱛᱮ ᱢᱟᱱᱮ ᱫᱮᱨᱤ ᱢᱟᱱᱮ ᱛᱟᱭᱚᱢ ᱛᱮ ᱡᱩᱫᱤ ᱢᱚᱱᱮᱭᱟᱭ ᱡᱮ ᱤᱧ ᱫᱚ ᱦᱟᱸᱜ ᱛᱷᱚᱲᱟ ᱠᱟᱹᱴᱤᱡ ᱯᱚᱨᱮ ᱧᱚᱜ ᱛᱤᱧ ᱡᱚᱢᱟ ᱛᱟᱦᱞᱮ ᱠᱷᱟᱡ ᱚᱱᱮᱠᱟ ᱦᱩᱭᱩᱜᱼᱟ ᱛᱚᱠᱷᱚᱱ ᱫᱚ ᱟᱞᱮ ᱫᱚ ᱢᱤᱫ ᱥᱟᱣᱛᱮ ᱫᱚ ᱵᱟᱝ ᱞᱮ ᱡᱚᱢᱟ᱾ ᱢᱟᱡᱟᱱ ᱵᱮᱲᱟ ᱚᱱᱟ ᱠᱚᱫᱚ ᱦᱟᱸᱜ ᱠᱳᱱᱳ ᱤᱭᱟᱹ ᱫᱚ ᱵᱟᱹᱱᱩᱜᱼᱟ᱾ ᱚᱠᱛᱚ ᱫᱚ ᱵᱟᱹᱱᱩᱜᱼᱟ ᱡᱟᱦᱟᱸᱭ ᱡᱟᱦᱟᱸ ᱛᱤᱱ ᱥᱚᱢᱚᱭ ᱜᱮᱭ ᱡᱚᱢ ᱫᱟᱲᱮᱭᱟᱜᱟᱭ ᱟᱨ ᱡᱟᱦᱟᱸ ᱟᱹᱭᱩᱵ ᱥᱮᱱᱟᱜ ᱱᱟᱥᱛᱟ ᱛᱚᱠᱷᱚᱱ ᱩᱱ ᱫᱚ ᱟᱨᱚ ᱢᱤᱫ ᱥᱟᱶᱛᱮ ᱦᱟᱸᱜ ᱡᱷᱚᱛᱚ ᱦᱚᱲ ᱠᱚ ᱤᱭᱟᱹᱜ ᱛᱟᱞᱮᱭᱟ ᱟᱭᱩᱵ ᱵᱮᱲᱟ ᱨᱮᱱᱟᱜ ᱡᱟᱦᱟᱸ ᱪᱟ ᱠᱚ ᱚᱱᱟ ᱠᱚ ᱟᱨ ᱥᱟᱶᱛᱮ ᱦᱟᱸ ᱡᱟᱦᱟ ᱧᱤᱫᱟᱹ ᱵᱟᱲᱟ ᱛᱚᱠᱷᱚᱱ ᱫᱚ ᱦᱟᱸᱜ ᱡᱷᱚᱛᱚ ᱦᱚᱲ ᱢᱤᱫ ᱥᱟᱶᱛᱮ ᱠᱚ ᱡᱚᱢ ᱜᱮᱭᱟ᱾
ᱦᱩᱸ
ᱦᱮᱸ ᱟᱯᱮ ᱥᱟᱞᱟᱜ ᱡᱳᱜᱟᱡᱳᱜ ᱫᱚ ᱦᱚᱪᱪᱮ ᱟᱯᱮ ᱥᱮᱱᱟᱜ ᱜᱟᱹᱰᱤ ᱜᱟᱹᱰᱤ ᱢᱚᱴᱚᱨ ᱥᱟᱶᱛᱮ ᱪᱟᱞᱟᱜ ᱦᱤᱡᱩᱜ ᱨᱮᱱᱟᱜ ᱵᱮᱵᱚᱥᱛᱷᱟ ᱠᱚᱫᱚ ᱪᱮᱫᱞᱮᱠᱟ ᱱᱟᱯᱟᱭ ᱜᱮ ᱥᱮ ᱪᱮᱫᱞᱮᱠᱟ ᱡᱟᱦᱟᱸ ᱱᱮᱛᱟᱨᱟᱜ ᱡᱩᱜᱽ ᱞᱮᱠᱟᱛᱮ᱾ ᱡᱮ ᱡᱷᱚᱛᱚ ᱦᱟᱸᱜ ᱢᱟᱱᱮ ᱡᱳᱜᱟᱡᱳᱜᱽ ᱠᱚᱨᱮᱱᱟᱜ ᱫᱚ ᱴᱷᱤᱠ ᱜᱮ ᱱᱟᱯᱟᱭ ᱜᱮ ᱦᱩᱭ ᱠᱟᱱᱟ᱾ ᱞᱟᱹᱭ ᱠᱮᱢᱟᱢ
ᱟᱪᱪᱷᱟ ᱚᱱᱟ ᱠᱟᱛᱷᱟ ᱞᱮᱠᱟᱛᱮ ᱫᱚ ᱤᱧ ᱫᱩᱧ ᱞᱟᱹᱭᱟ ᱡᱮ ᱩᱸᱻ ᱱᱤᱛᱟᱨ ᱫᱚ ᱢᱟᱱᱮ ᱟᱹᱰᱤ ᱞᱟᱦᱟ ᱠᱷᱚᱱᱟᱜ ᱫᱚ ᱱᱮᱛᱟᱨ ᱫᱚ ᱟᱹᱰᱤᱴᱟᱜ ᱜᱮ ᱢᱟᱱᱮ ᱜᱟᱹᱰᱤ ᱠᱚᱨᱮᱱᱟᱜ ᱡᱚᱜᱟ ᱠᱟᱱᱟ ᱟᱨᱠᱤ ᱡᱟᱦᱟᱸ ᱫᱚ ᱱᱮᱛᱟᱨ ᱫᱚ ᱚᱲᱟᱜ ᱠᱷᱚᱱᱟᱜ ᱜᱮ ᱴᱳᱴᱳ ᱠᱚ ᱴᱳᱴᱳ ᱜᱟᱹᱰᱤ ᱠᱚᱢ ᱧᱟᱢᱟ ᱟᱨ ᱡᱟᱦᱟᱸ ᱡᱟᱦᱟᱛᱮ ᱪᱟᱞᱟᱜ ᱞᱟᱹᱜᱤᱫ᱾ ᱟᱨ ᱚᱲᱟᱜ ᱠᱷᱚᱱᱟᱜ ᱫᱚ ᱡᱟᱦᱟᱸ ᱟᱛᱳ ᱚᱲᱟᱜ ᱢᱮᱱᱟᱜ ᱟᱞᱮ ᱚᱸᱰᱮ ᱚᱱᱟ ᱫᱚ ᱦᱟᱸᱜ ᱵᱟᱥ ᱠᱚᱨᱮᱱᱟᱜ ᱥᱮ ᱴᱨᱮᱱ ᱜᱟᱹᱰᱤ ᱠᱚᱨᱮᱱᱟᱜ ᱫᱚ ᱡᱳᱜᱟᱡᱳᱜ ᱫᱚ ᱵᱟᱹᱱᱩᱜᱼᱟ ᱠᱟᱹᱴᱤᱡ ᱴᱳᱴᱳ ᱤᱭᱟᱹ ᱠᱚᱛᱮᱜᱤ ᱪᱟᱞᱟᱜ ᱟᱢᱟ ᱵᱟᱡᱟᱨ ᱥᱮᱜ ᱜᱮ ᱚᱸᱰᱮ ᱠᱷᱚᱱᱟᱜ ᱜᱮ ᱧᱟᱢ ᱫᱟᱲᱮᱭᱟᱜᱼᱟ ᱵᱟᱥ ᱜᱟᱹᱰᱤ ᱴᱮᱨᱮᱹᱱ ᱜᱟᱹᱰᱤ ᱠᱚᱫᱚ ᱫᱤᱭᱮ ᱚᱱᱠᱟ ᱠᱟᱛᱮᱜ ᱜᱮ ᱪᱟᱞᱟᱣ ᱦᱩᱭᱩᱜᱼᱟ ᱢᱮᱱᱠᱷᱟᱱ ᱞᱟᱦᱟᱛᱮ ᱠᱷᱚᱱᱟᱜ ᱫᱚ ᱢᱤᱫ ᱟᱹᱰᱤᱴᱟᱜ ᱜᱮ ᱟ ᱞᱟᱦᱟ ᱥᱮᱫ ᱢᱟᱱᱮ ᱞᱟᱦᱟ ᱟᱠᱟᱱᱟ ᱟᱨᱠᱤ
ᱦᱳᱭ ᱦᱳᱭ ᱦᱳᱭ ᱦᱳᱭ
ᱟᱨ ᱟᱯᱮᱥᱮᱪ ᱫᱚ ᱪᱮᱫ ᱞᱮᱠᱟ?
ᱟᱞᱮᱥᱮᱫ ᱫᱚ ᱦᱟᱜ ᱱᱮᱛᱟᱨ ᱫᱚ ᱢᱟᱱᱮ ᱞᱟᱦᱟ ᱛᱮ ᱡᱟᱦᱟᱸ ᱤᱭᱟᱹ ᱟᱱᱟᱴ ᱮᱸᱴᱠᱮ ᱴᱚᱬᱮ ᱠᱚ ᱛᱟᱦᱮᱸ ᱠᱟᱱᱟ ᱚᱱᱟ ᱠᱚᱫᱚ ᱠᱟᱹᱴᱤᱡ ᱱᱟᱯᱟᱭ ᱟᱠᱟᱱᱟ ᱢᱟᱱᱮ ᱨᱟᱥᱛᱟ ᱠᱚ ᱢᱟᱱᱮ ᱰᱟᱦᱟᱨ ᱠᱚ ᱵᱮᱱᱟᱣ ᱟᱠᱟᱱᱟ ᱥᱟᱶᱛᱮ ᱜᱟᱹᱰᱤ ᱠᱚᱨᱮᱱᱟᱜ ᱰᱟᱦᱟᱨ ᱠᱚ ᱵᱮᱱᱟᱣ ᱟᱠᱟᱱᱛᱮ ᱦᱤᱡᱩᱜ ᱪᱟᱞᱟᱜ ᱫᱟᱨᱤ ᱠᱚᱨᱮᱱᱟᱜ ᱦᱟᱸᱜ ᱱᱟᱯᱟᱭ ᱵᱮᱵᱚᱥᱛᱷᱟ ᱦᱩᱭ ᱟᱠᱟᱱᱟ ᱥᱟᱶᱛᱮ ᱡᱟᱦᱟᱸ ᱫᱚ ᱱᱟᱯᱟᱭ ᱫᱚ ᱥᱩᱨ ᱨᱮᱜᱮ ᱦᱟᱸᱜ ᱴᱨᱮᱱ ᱜᱟᱲᱤ
ᱢᱟᱱᱮ ᱨᱮᱹᱞ ᱜᱟᱹᱲᱤ ᱟᱨ ᱥᱟᱶᱛᱮ ᱤᱭᱟᱹ ᱜᱟᱹᱰᱤ ᱢᱚᱴᱚᱨ ᱠᱚ ᱥᱟᱶᱛᱮ ᱦᱟᱜ ᱵᱟᱥ ᱠᱚ ᱥᱟᱶᱛᱮ ᱡᱚᱛᱚᱣᱟᱜ ᱜᱮ ᱦᱟᱸᱜ ᱨᱟᱥᱛᱟ ᱵᱮᱱᱟᱣ ᱠᱟᱢᱤ ᱥᱟᱶᱛᱮ ᱦᱟᱸᱜ ᱚᱱᱟ ᱠᱚᱫᱚ ᱦᱟᱸᱜ ᱪᱟᱞᱟᱜ ᱱᱟᱦᱟᱜ ᱵᱚᱛᱚᱨᱚᱜ ᱠᱟᱱᱟ ᱢᱟᱱᱮ ᱞᱟᱦᱟ ᱠᱷᱚᱱᱟᱜ ᱫᱚ ᱠᱟᱹᱴᱤᱡ ᱤᱭᱟᱹ ᱠᱟᱱ ᱛᱟᱞᱮᱭᱟ ᱢᱟᱱᱮ ᱱᱟᱯᱟᱭ ᱠᱟᱱ ᱛᱟᱞᱮᱭᱟ ᱱᱚᱜ-ᱚᱭ ᱦᱳᱭ ᱟᱹᱨᱩ ᱯᱷᱮᱨᱟᱣ ᱠᱟᱱᱟ ᱡᱟᱦᱟᱸ ᱟᱨ ᱦᱚᱜ ᱚᱭ ᱡᱟᱦᱟᱸ ᱟᱹᱨᱩᱯᱷᱮᱨᱟᱜ ᱠᱟᱱᱟ ᱵᱚᱱ ᱱᱚᱣᱟ ᱨᱮᱱᱟᱜ ᱠᱟᱨᱚᱱ ᱫᱚ ᱦᱟᱜ ᱟᱨᱚ ᱧᱮᱞᱚᱜ ᱠᱟᱱᱟ ᱟᱱᱟᱴ ᱠᱚᱦᱚ ᱡᱟᱦᱟᱸ ᱞᱟᱹᱭ ᱜᱟᱱᱚᱜ-ᱟ᱾ ᱚᱱᱟ ᱠᱚ ᱡᱮᱢᱚᱱ ᱫᱷᱩᱣᱟᱹ ᱜᱟᱲᱮ ᱠᱚ ᱡᱮᱢᱚᱱ ᱩᱸ ᱢᱚᱴᱚᱨ ᱜᱟᱲᱤ ᱠᱚ ᱱᱟᱦᱟᱜ ᱡᱟᱦᱟᱸ ᱫᱷᱩᱣᱟᱹ ᱠᱚ ᱫᱩᱥᱚᱱ ᱠᱚ ᱦᱩᱭᱩᱜ᱾ ᱚᱱᱟ ᱠᱚ ᱵᱮᱯᱟᱨ ᱛᱮ ᱟᱢ ᱞᱟᱹᱭ ᱢᱮ ᱥᱮ ᱠᱟᱹᱴᱤᱡ
ᱟᱪᱪᱷᱟ ᱩᱸ ᱱᱚᱣᱟ ᱵᱮᱯᱟᱨ ᱛᱮᱫᱚᱧ ᱞᱟᱹᱭᱟ ᱡᱮ ᱩᱸ ᱜᱟᱹᱰᱤ ᱢᱚᱴᱚᱨ ᱫᱚᱻᱻ ᱟᱵᱚᱣᱟᱜ ᱡᱤᱭᱚᱱ ᱨᱮ ᱡᱟᱦᱟᱸ ᱞᱮᱠᱟ ᱱᱟᱯᱟᱭ ᱠᱟᱹᱢᱤᱭ ᱮᱢᱫᱟ᱾ ᱟᱨ ᱪᱮᱫ ᱞᱮᱠᱟ? ᱟᱵᱚ ᱜᱟᱹᱰᱤ ᱢᱚᱴᱚᱨ ᱵᱩᱱ ᱧᱟᱢ ᱟᱠᱟᱫ ᱠᱷᱟᱡ ᱟᱵᱚ ᱟᱸ ᱛᱟᱲᱟᱢ ᱛᱮ ᱥᱟᱺᱜᱤᱧ ᱪᱟᱞᱟᱜ ᱵᱟᱝ ᱦᱩᱭᱩᱜ᱾ ᱠᱟᱱ ᱛᱟᱵᱚᱱᱟ ᱟᱨ ᱥᱚᱢᱚᱭ ᱨᱮᱵᱚᱱ ᱛᱤᱭᱟᱹᱜ ᱫᱟ ᱢᱟᱱᱮ ᱡᱟᱦᱟᱸ ᱟᱹᱰᱤ ᱮᱢ ᱛᱟᱲᱟᱢ ᱛᱮ ᱪᱟᱞᱟᱣ ᱛᱮ ᱫᱚ ᱡᱟᱦᱟᱸ ᱥᱳᱚᱢᱚᱭ ᱞᱟᱜᱟᱜ ᱠᱟᱱ ᱛᱟᱦᱮᱱᱟ ᱟᱹᱰᱤ ᱜᱷᱟᱹᱲᱤᱡ ᱚᱱᱟ ᱥᱚᱢᱚᱭᱴᱟᱜ ᱜᱟᱹᱰᱤ ᱛᱮ ᱪᱟᱞᱟᱜ ᱱᱤᱛᱚᱜ ᱫᱚ ᱠᱚᱢ ᱟᱠᱟᱱᱟ ᱢᱟᱱᱮ ᱟᱹᱰᱤ ᱩᱥᱟᱹᱨᱟ ᱜᱮᱵᱚᱱ ᱛᱤᱭᱟᱹᱜ ᱫᱟᱲᱮᱭᱟᱜ ᱠᱟᱱᱟ ᱚᱱᱟ ᱡᱟᱦᱟᱸ ᱡᱟᱭᱜᱟ ᱾ ᱪᱟᱞᱟᱜ-ᱟ᱾ ᱜᱟᱹᱰᱤ ᱢᱚᱴᱚᱨ ᱦᱩᱸ ᱡᱚᱠᱷᱚᱱ ᱠᱚ ᱦᱮᱡ ᱟᱠᱟᱱᱟ ᱢᱮᱱᱠᱷᱟᱡ ᱮᱸ ᱚᱱᱟ ᱡᱟᱦᱟᱸ ᱞᱮᱠᱟ ᱟᱵᱚ ᱱᱟᱯᱟᱭ ᱵᱚᱱ ᱧᱟᱢ ᱠᱟᱫᱟ᱾ ᱟᱸ ᱚᱱᱠᱟ ᱞᱮᱠᱟ ᱜᱮ ᱟᱵᱚ ᱟᱨᱦᱚᱸ ᱱᱮᱸᱣ ᱜᱟᱹᱰᱤ ᱠᱷᱚᱡ ᱡᱟᱦᱟᱸ ᱚᱢ ᱟᱵᱚᱣᱟᱜ ᱠᱷᱚᱛᱤᱭ ᱮᱢ ᱫᱟᱲᱮᱭᱟᱜ-ᱟ ᱚᱱᱠᱟᱱᱟᱜ ᱦᱚᱸ ᱵᱟᱹᱲᱤᱡ ᱡᱟᱦᱟᱸᱭ ᱮᱢ ᱫᱟᱲᱮᱭᱟᱜ-ᱟ ᱚᱱᱠᱟᱱᱟᱜ ᱦᱚᱸ ᱢᱮᱱᱟᱜ ᱠᱟᱫᱟ ᱡᱟᱦᱟᱸ ᱫᱚ ᱦᱩᱭᱩᱜ ᱠᱟᱱᱟ ᱡᱮᱢᱚᱱ ᱜᱟᱹᱰᱤ ᱢᱚᱴᱚᱨ ᱡᱚᱛ ᱛᱚᱠᱷᱚᱱ ᱢᱟᱱᱮ ᱡᱟᱹᱟᱥᱛᱤ ᱟᱠᱟᱱᱟ ᱡᱚᱠᱷᱚᱱ ᱠᱷᱚᱡ ᱛᱚᱠᱷᱚᱡ ᱫᱚ ᱚᱱᱟ ᱜᱟᱹᱰᱤ ᱨᱮᱱᱟᱜ ᱫᱩᱦᱟᱹ ᱩᱰᱩᱝᱚᱜ-ᱟ᱾ ᱦᱩᱸ ᱟᱨ ᱚᱱᱟ ᱥᱟᱶᱛᱮ ᱜᱟᱺᱰᱤ ᱨᱮᱱᱟᱜ, ᱥᱟᱺᱰᱤ ᱟᱸᱡᱚᱢᱚᱜᱼᱟ ᱡᱟᱹᱥᱛᱤ ᱟᱨ ᱚᱱᱟ ᱜᱟᱺᱰᱤ ᱨᱮᱱᱟᱜ, ᱡᱚᱠᱷᱚᱱ ᱚᱱᱟ ᱫᱩᱸᱦᱟᱹ ᱠᱚ ᱩᱰᱩᱠᱟᱜᱼᱟ ᱚᱱᱟ ᱫᱚ ᱟᱵᱚ ᱟᱢ ᱯᱚᱨᱤᱵᱮᱥ ᱨᱮ ᱢᱮᱥᱟ ᱠᱟᱛᱮᱫ ᱟᱹᱰᱤ,
ᱦᱳᱭ
ᱢᱟᱱᱮ ᱢᱮᱥᱟᱜ ᱠᱟᱱᱟ ᱥᱮ ᱚᱱᱟ ᱚᱠᱥᱤᱡᱮᱱ ᱢᱮᱥᱟ ᱠᱟᱛᱮᱜ ᱚᱱᱟ ᱫᱚ ᱟᱵᱚ, ᱦᱚᱲᱢᱚ ᱨᱮᱵᱚᱱ ᱥᱟᱸᱦᱮᱸᱫ ᱟᱫᱮᱨ ᱫᱟ ᱡᱟᱦᱟᱸ ᱫᱚ ᱟᱵᱚ ᱦᱚᱲᱢᱚ ᱞᱟᱹᱜᱤᱫ ᱛᱮ ᱟᱹᱰᱤ ᱵᱟᱹᱲᱤᱡ ᱜᱮᱭᱟ ᱡᱟᱦᱟᱸ ᱫᱚ ᱟᱸ ᱢᱟᱱᱮ, ᱮᱢᱚᱱ ᱠᱤ ᱚᱱᱟ ᱩᱸ ᱠᱷᱟᱹᱛᱤᱨ, ᱛᱮ ᱟᱵᱚᱣᱟᱜ ᱩᱸ ᱜᱚᱡ ᱯᱚᱨᱡᱚᱱᱛᱚ ᱦᱩᱭ ᱫᱟᱲᱮᱭᱟᱜ-ᱟ ᱢᱟᱱᱮ ᱩᱱᱟᱹᱜ ᱴᱟ ᱦᱚᱸ ᱠᱷᱚᱛᱤ ᱜᱮᱭᱟ ᱡᱩᱫᱤ ᱟᱹᱰᱤ ᱡᱟᱹᱥᱛᱤ ᱜᱮ ᱚᱱᱟ ᱫᱷᱩᱣᱟ. ᱠᱚ, ᱧᱟᱢᱟ ᱫᱤᱱᱟᱹᱢ ᱫᱤᱱ ᱟᱨ ᱛᱟᱪᱷᱟᱲᱟ ᱦᱚᱸ ᱟ ᱡᱮᱢᱚᱱ ᱚᱱᱮ ᱥᱟᱰᱮ ᱨᱮᱱᱟᱜ ᱠᱟᱛᱷᱟᱧ ᱞᱟᱹᱭ ᱠᱮᱫᱟ ᱜᱟᱺᱰᱤ ᱥᱟᱰᱮ, ᱚᱱᱟ ᱜᱟᱺᱰᱤ ᱨᱚᱲ ᱵᱟᱝ ᱟᱸᱡᱚᱢ ᱟᱪᱪᱷᱟ ᱦᱮᱸ᱾
ᱚᱱᱟ ᱛᱮᱦᱚᱸ ᱩᱱᱟᱹᱜ ᱜᱷᱟᱹᱲᱤᱡ ᱨᱚᱲ ᱫᱚ ᱦᱟᱜ ᱞᱟᱹᱭ ᱞᱮᱢ ᱦᱟᱸᱜ ᱤᱭᱟᱹ ᱟᱨ ᱤᱧᱟᱝ ᱠᱟᱛᱷᱟ ᱞᱮᱠᱟ ᱫᱚ ᱦᱟᱜ ᱧᱮᱞ ᱢᱮ ᱟᱸᱡᱚᱢ ᱢᱮ ᱜᱟᱺᱰᱤ ᱢᱚᱴᱚᱨ ᱫᱚ ᱱᱚ ᱱᱟᱯᱟᱭ ᱠᱟᱛᱷᱟ ᱠᱟᱱ ᱜᱮᱭᱟ ᱡᱟᱦᱟᱸ ᱛᱮᱫᱚ ᱦᱟᱸᱜ ᱟᱵᱚ ᱪᱟᱞᱟᱜ ᱦᱤᱡᱩᱜ ᱥᱟᱶᱛᱮ ᱡᱟᱸᱦᱟ ᱨᱮ ᱡᱟᱸᱦᱟ ᱨᱮ ᱛᱚᱨ ᱚᱠᱛᱚ ᱨᱮᱵᱚ ᱛᱤᱭᱳᱜ ᱫᱟ ᱥᱟᱶᱛᱮ ᱡᱟᱦᱟᱸ ᱢᱟᱱᱮ ᱟᱵᱚ ᱮᱸᱴᱠᱮᱴᱚᱬᱮ ᱨᱮᱵᱚᱱ ᱧᱩᱨᱚᱜ ᱠᱟᱱᱟ ᱚᱱᱮ ᱚᱱᱠᱟᱱ ᱚᱠᱛᱚ ᱨᱮ ᱟᱵᱚ ᱱᱟᱯᱟᱭᱛᱮ ᱥᱮ ᱦᱚᱨ ᱵᱤᱨ ᱡᱟᱦᱟᱸ ᱛᱮ ᱟᱵᱚ ᱧᱤᱫᱟᱹᱜ ᱠᱟᱱᱟ᱾ ᱧᱤᱫᱟᱹᱜ ᱠᱟᱱᱟ ᱵᱚ ᱛᱚᱠᱷᱚᱱ ᱟᱵᱚ ᱡᱮᱢᱚᱱ ᱦᱟᱡᱩᱜ, ᱛᱮᱞᱟ ᱟᱵᱚᱱ ᱠᱟᱱᱟ ᱛᱚᱠᱷᱚᱱ ᱟᱵᱚ ᱦᱟᱜ ᱢᱚᱱᱮ ᱢᱮ ᱤᱭᱟ. ᱵᱟᱵᱚ ᱦᱮᱡ ᱫᱟᱲᱮᱜ ᱠᱟᱱᱟ ᱥᱮ ᱚᱠᱛᱚ ᱞᱟᱜᱟᱣ ᱵᱚᱱᱟ᱾ ᱚᱱᱟ ᱵᱮᱲᱟ ᱚᱠᱛᱮ ᱨᱮ ᱦᱟᱸᱜ ᱧᱮᱞᱚᱜ ᱠᱟᱱᱟ ᱡᱮ ᱢᱤᱫ ᱜᱷᱟᱹᱲᱤᱡ ᱛᱮ ᱟᱵᱚ ᱜᱮ ᱪᱟᱞᱟᱜ ᱠᱟᱱᱟ᱾ ᱟᱨ ᱡᱟᱦᱟᱸ ᱟᱵᱚᱣᱟᱜ ᱱᱟᱯᱟᱭ ᱦᱩᱭᱩᱜ ᱠᱟᱱ ᱥᱟᱶᱛᱮ ᱚᱱᱠᱟᱜᱮ ᱦᱟᱸᱜ ᱟᱵᱚ ᱠᱚ ᱟᱵᱚ ᱦᱚᱸ ᱠᱷᱚᱛᱤ ᱦᱩ ᱦᱩᱭᱩᱜ ᱠᱟᱱᱟ ᱡᱟᱦᱟᱸ ᱫᱚ ᱞᱟᱭᱚᱝ ᱥᱟᱶ ᱞᱟᱹᱭ ᱜᱟᱱᱚᱜᱼᱟ ᱞᱟᱭᱚᱝ ᱥᱟᱶ ᱞᱟᱹᱭ ᱜᱟᱱᱚᱜᱼᱟ ᱡᱟᱦᱟᱸ ᱫᱚ,
ᱚᱱᱟ ᱡᱟᱦᱟᱸ ᱜᱟᱺᱰᱤ ᱢᱚᱴᱚᱨ ᱠᱷᱚᱱ ᱛᱩᱫᱩᱜ ᱠᱟᱱ ᱫᱚ ᱚᱱᱟ ᱜᱟᱺᱰᱤ ᱢᱚᱴᱚᱨ, ᱚᱱᱟ ᱜᱟᱹᱰᱤ ᱢᱚᱴᱚᱨ ᱠᱷᱚᱱᱟᱜ ᱫᱷᱩᱣᱟᱹ ᱡᱟᱦᱟᱸ ᱫᱚ ᱯᱮᱴᱨᱳᱞ ᱠᱚᱛᱮ ᱥᱮ ᱰᱤᱡᱮᱞ ᱠᱚᱛᱮ ᱪᱟᱞᱟᱜ ᱠᱟᱱᱟ᱾ ᱚᱱᱟ ᱠᱚ ᱫᱩᱥᱚᱱ ᱛᱩᱫ ᱥᱟᱶᱛᱮ ᱟᱵᱚᱦᱟᱣᱟ ᱥᱮ ᱞᱟᱭᱚᱝ ᱨᱮᱱᱟᱜ ᱟᱹᱰᱤ ᱢᱟᱨᱟᱝ ᱢᱤᱫᱴᱟᱝ ᱜᱷᱚᱴᱟᱜ ᱠᱟᱱᱟ ᱚᱱᱟ ᱫᱚ ᱡᱮᱢᱚᱱ ᱠᱚ ᱠᱚᱢ ᱤᱫᱤ ᱢᱟ᱾ ᱚᱱᱝᱠᱟ ᱢᱟᱱᱮ ᱵᱮᱣᱦᱟᱨ ᱫᱚᱵᱚᱱ ᱵᱮᱣᱦᱟᱨ ᱜᱮᱭᱟ ᱡᱟᱦᱟᱸ ᱫᱚ ᱦᱟᱸᱜ ᱟᱵᱚ ᱵᱟᱹᱭ ᱵᱟᱹᱭᱛᱮ ᱠᱚᱢ ᱞᱮᱠᱷᱟᱱ ᱟᱵᱚᱣᱟᱜ ᱡᱤᱭᱚᱱ ᱨᱮ ᱥᱮ ᱞᱟᱭᱚᱝ ᱨᱮ, ᱱᱟᱯᱟᱭ ᱥᱟᱶᱛᱮ ᱞᱟᱭᱚᱝ ᱱᱟᱯᱟᱭ ᱛᱟᱦᱮᱱ ᱠᱷᱟᱡ ᱟᱵᱚ ᱦᱚᱸ ᱱᱟᱯᱟᱭ ᱵᱚᱱ ᱛᱟᱦᱮᱱᱟ᱾ ᱚᱱᱮ ᱚᱱᱠᱟ ᱢᱤᱫᱴᱮᱡ